ᱦᱮᱞᱳ
ᱦᱮᱞᱳ ᱦᱳᱭ ᱤᱧᱟᱹᱜ ᱨᱚᱲ ᱟᱸᱡᱚᱢᱚᱜ ᱠᱟᱱᱟ ᱦᱮᱸ ᱡᱚᱦᱟᱨ ᱜᱮ
ᱠᱟᱱ ᱜᱮᱭᱟ ᱟᱸᱡᱚᱢᱚᱜ ᱠᱟᱱ ᱜᱮᱭᱟ ᱦᱮᱸ
ᱪᱮᱫ ᱠᱚᱢ ᱪᱤᱠᱟᱹᱭᱮᱫᱟ
ᱪᱮᱫ ᱦᱚᱸ ᱵᱟᱝ ᱱᱚᱜᱼᱚᱭ ᱮᱸ ᱪᱮᱫ ᱠᱚ ᱢᱮᱱᱟ ᱠᱷᱮᱛ ᱥᱮᱮᱫ ᱪᱟᱞᱟᱣ ᱦᱩᱭ ᱞᱮᱱᱟ ᱟᱫᱚ ᱚᱱᱛᱮ ᱠᱷᱚᱱ ᱦᱮᱡ ᱠᱟᱛᱮᱜ ᱱᱤᱛᱚᱜ ᱫᱚ ᱡᱤᱨᱟᱹᱣ ᱵᱟᱲᱟ ᱦᱩᱭ ᱟᱠᱟᱱᱟ
ᱚᱻ ᱟᱯᱮ ᱥᱮᱫ ᱫᱚ ᱵᱟᱭ ᱫᱟᱜ ᱮᱫᱟ᱾
ᱫᱟᱜ ᱜᱤ ᱚᱱᱟ ᱤᱭᱟᱹ ᱛᱮᱜᱮᱛᱚ ᱠᱷᱮᱛ ᱠᱚᱥᱮᱫ ᱪᱟᱞᱟᱜ ᱦᱩᱭᱩᱜ ᱠᱟᱱᱟ᱾
ᱚ ᱦᱩᱲᱩ ᱨᱚᱦᱚᱩ ᱠᱚᱯᱮ ᱟᱨᱟᱢᱵᱚ ᱠᱮᱫᱟ
ᱦᱮᱸ
ᱟᱞᱮ ᱫᱚ ᱟᱹᱣᱨᱤ ᱞᱮ ᱮᱦᱚᱵᱟ ᱟᱹᱣᱨᱤ ᱞᱮ ᱮᱦᱚᱵᱟ
ᱚ
ᱦᱚᱜᱚᱭ ᱪᱟᱜ ᱛᱚᱞᱟ ᱠᱚ ᱢᱟᱱᱮ ᱠᱟᱹᱴᱤᱡ ᱠᱟᱹᱴᱤᱡ ᱜᱮᱭᱟ
ᱟᱪᱷᱟ
ᱟᱣᱨᱤ ᱞᱟᱹᱴᱷᱩᱼᱟ
ᱟᱪᱪᱷᱟ
ᱟᱨ ᱱᱚᱛᱮ ᱫᱚ ᱥᱮᱛᱟᱜ ᱠᱷᱚᱱᱟᱜ ᱫᱟᱜ ᱦᱚᱭ ᱫᱟᱜ ᱮᱫᱟ
ᱦᱳᱭ ᱫᱟᱜ ᱮᱜ ᱠᱟᱱ ᱜᱮᱭᱟᱭ ᱱᱚᱛᱮ ᱟᱞᱮ ᱥᱮᱱ ᱦᱚ ᱯᱩᱨᱟᱹ ᱡᱟᱹᱥᱛᱤ ᱜᱮᱭ ᱫᱟᱜ ᱮᱜ ᱠᱟᱱᱟᱭ ᱮᱠᱫᱚᱢ ᱦᱚᱞᱟ ᱠᱷᱚᱱ ᱯᱩᱨᱟᱹ ᱫᱟᱜ ᱮᱫᱟᱭ ᱮᱠᱫᱚᱢ ᱥᱮᱛᱟᱜ ᱠᱷᱚᱱ ᱛᱮᱦᱮᱧ ᱦᱚᱸ ᱦᱚᱞᱟ ᱦᱚᱸ
ᱦᱮ ᱟᱞᱮ ᱥᱮᱱ ᱦᱚᱸ ᱱᱚᱱᱛᱮ ᱚᱱᱠᱟ ᱜᱮ ᱦᱚᱞᱟ ᱠᱷᱚᱱ ᱜᱮ
ᱟᱪᱪᱷᱟ ᱛᱚᱵᱮ ᱟᱯᱮ ᱥᱮᱱ ᱫᱚ ᱦᱩᱞ ᱢᱟᱦᱟ ᱫᱚ ᱪᱮᱫ ᱞᱮᱠᱟ ᱯᱮ ᱢᱟᱱᱟᱣ ᱵᱟᱲᱟᱭ
ᱦᱩᱞ ᱢᱟᱦᱟ ᱚᱱᱠᱟ ᱢᱟᱱᱟᱣ ᱦᱩᱭᱮᱱ ᱜᱮᱭᱟ ᱵᱷᱟᱞᱮ ᱧᱚᱜ ᱛᱮᱜᱮ
ᱟᱪᱷᱟ
ᱚᱱᱚ ᱴᱷᱮᱠᱚ ᱥᱮᱨᱮᱧ ᱠᱚ ᱫᱚᱦᱚ ᱦᱩᱭ ᱞᱮᱱᱟ
ᱟᱪᱪᱷᱟ
ᱟᱯᱮᱥᱮᱱ ᱫᱚ ᱚᱠᱟ ᱞᱮᱠᱟ ᱯᱮ ᱢᱟᱱᱟᱣ ᱠᱮᱫᱟ
ᱟᱞᱮᱥᱮᱫ ᱦᱚᱸ ᱢᱚᱸᱡᱽ ᱜᱤ ᱦᱩᱭ ᱮᱱᱟ ᱪᱟᱞᱟᱣ ᱵᱟᱲᱟ ᱦᱩᱭ ᱞᱮᱱ ᱜᱮᱭᱟ ᱪᱟᱞᱟᱣ ᱠᱟᱛᱮᱱ ᱯᱩᱡᱟᱹ ᱵᱟᱲᱟ ᱦᱩᱭᱱᱟ ᱯᱩᱡᱟᱹ ᱵᱟᱲᱟ ᱠᱟᱛ ᱛᱮ ᱥᱮᱛᱟᱜ ᱮᱱᱛᱮᱫᱚ ᱚᱱᱟ ᱠᱚᱜᱮ ᱯᱨᱳᱜᱮᱨᱟᱢ ᱠᱚ ᱥᱩᱨᱩ ᱵᱟᱲᱟᱭᱮᱱᱟ
ᱦᱳᱭ ᱦᱳᱭ
ᱮᱱᱮᱡ ᱥᱮᱨᱮᱧ ᱠᱚᱨᱮᱱᱟᱜ
ᱚ
ᱞᱟᱹᱴᱩ ᱞᱟᱹᱴᱩ ᱱᱮᱛᱟ ᱠᱚ ᱦᱚᱦᱚ ᱟᱠᱟᱫ ᱠᱚ ᱛᱟᱦᱮᱸᱱᱟᱞᱮ ᱩᱱᱠᱩ ᱠᱚᱜᱮ ᱠᱚ ᱪᱟᱞᱟᱣ ᱵᱟᱲᱟ ᱠᱟᱛᱮᱫ ᱟᱠᱚᱣᱟᱜ ᱤᱭᱟᱹ ᱠᱚ ᱞᱟᱹᱭ ᱵᱟᱲᱟ ᱠᱮᱫᱟ ᱢᱟᱱᱮ ᱩᱱᱠᱤᱱ ᱥᱤᱫᱩ ᱠᱟᱹᱱᱩ ᱧᱩᱛᱩᱢ ᱛᱮᱜᱮ ᱱᱟᱜ ᱡᱟᱦᱟᱸ ᱛᱤᱱᱟᱹᱝ ᱜᱮ ᱦᱮᱸ ᱢᱤᱫᱵᱟᱨ ᱠᱟᱛᱷᱟ ᱩᱱᱠᱤᱱ ᱩᱱᱝᱠᱩ ᱠᱚᱠᱚ ᱨᱚᱲ ᱫᱚᱦᱚ ᱵᱟᱲᱟ ᱟᱠᱟᱫ
ᱛᱟᱦᱚᱞᱮ ᱟᱯᱮ ᱫᱚ ᱪᱮᱫ ᱠᱚᱯᱮ ᱪᱟᱥ ᱜᱮᱭᱟ
ᱪᱟᱥ ᱟᱞᱮ ᱡᱚᱛᱚ ᱠᱤᱪᱷᱩ ᱜᱮ ᱪᱟᱥ ᱛᱟᱦᱮᱱ ᱜᱮᱭᱟᱞᱮ ᱱᱤᱛᱚᱝ ᱦᱚᱸ ᱢᱟᱹᱨᱤᱪ ᱠᱚ ᱢᱮᱱᱟᱜ ᱛᱟᱞᱮᱭᱟ ᱟᱯᱷᱚᱨ ᱟᱠᱟᱫᱟᱞᱮ ᱡᱚᱱᱰᱨᱟ ᱠᱚ ᱨᱚᱦᱚᱭ ᱠᱟᱫᱮ ᱮᱨᱨᱟ ᱠᱟᱫᱟᱞᱮ ᱫᱟᱨᱤᱭ ᱠᱟᱱᱟ ᱛᱷᱚᱲᱟ ᱫᱚ ᱡᱚᱢ ᱫᱟᱞᱮ ᱛᱷᱚᱲᱟ ᱫᱚ ᱨᱚᱦᱚᱭ ᱠᱟᱫᱟᱞᱮ ᱟᱨ ᱪᱮᱫ ᱠᱚ ᱢᱮᱱᱟ ᱢᱮᱱᱟᱜ ᱜᱮᱭᱟ ᱡᱚᱛᱚ ᱠᱤᱪᱷᱩ ᱜᱮ ᱥᱚᱵᱡᱤ ᱠᱚᱦᱚ
ᱚ ᱥᱚᱵᱽᱡᱤ ᱠᱚᱦᱚᱸ ᱯᱮ ᱪᱟᱥ ᱪᱟᱥ ᱜᱮᱭᱟ ᱵᱟᱝ ᱟᱹᱠᱷᱨᱤᱧ ᱥᱩᱢᱩᱝ ᱟᱹᱠᱷᱨᱤᱧ ᱦᱚᱸ ᱥᱮ ᱡᱚᱢ ᱥᱩᱢᱩᱝ ᱜᱮ ᱥᱩᱫᱷᱩ ᱚᱲᱟᱜ ᱨᱮ
ᱟᱠᱷᱨᱤᱧ ᱵᱟᱡᱟᱨ ᱞᱮ ᱤᱫᱤ ᱛᱟᱦᱮᱱᱟ
ᱚᱻ ᱤᱫᱤ ᱜᱮᱭᱟᱯᱮ ᱵᱟᱝ
ᱦᱩᱸ ᱤᱫᱤ ᱜᱮ
ᱟᱞᱮ ᱫᱚ ᱚᱱᱠᱟ ᱟᱹᱷᱨᱤᱧ ᱞᱮᱠᱟ ᱫᱚ ᱵᱟᱝ ᱥᱩᱫᱩ ᱚᱲᱟᱜ ᱨᱮ ᱡᱚᱢ ᱞᱮᱠᱟ ᱤᱭᱟᱹ ᱠᱚ ᱯᱩᱨᱟᱹᱭ ᱠᱚ ᱠᱩᱸᱫᱽᱨᱤ ᱠᱚ ᱦᱮᱸ ᱯᱩᱨᱟᱹᱭ ᱠᱚ ᱠᱩᱱᱫᱨᱤ ᱠᱚ
ᱟᱪᱪᱷᱟ
ᱚᱱᱟ ᱠᱚᱜᱮ
ᱟᱪᱪᱷᱟ
ᱛᱟᱦᱚᱞᱮ ᱟᱯᱮᱥᱮᱫ ᱵᱟᱦᱟ ᱠᱚ ᱚᱠᱟᱞᱮᱠᱟ ᱠᱚ ᱢᱟᱱᱟᱣ ᱜᱮᱭᱟ
ᱵᱟᱦᱟ ᱠᱚᱫᱚ ᱯᱩᱨᱟᱹ ᱢᱚᱸᱡᱽ ᱜᱮᱞᱮ ᱢᱟᱱᱟᱣ ᱛᱟᱦᱮᱱᱟ ᱮᱱᱮᱡ ᱥᱮᱨᱮᱧ ᱠᱩ ᱦᱩᱭᱩᱜ ᱛᱟᱦᱮᱱᱟ
ᱚ
ᱢᱟᱱᱮ ᱤᱭᱟᱹ ᱞᱟᱦᱟ ᱦᱤᱞᱳᱜ ᱫᱚ ᱢᱟᱱᱰᱣᱟ ᱵᱟᱲᱟ ᱠᱮᱫ ᱜᱮ ᱡᱟᱦᱮᱨ ᱵᱩᱴᱟᱹᱨᱮ ᱤᱱᱟ. ᱦᱤᱞᱳᱜ ᱫᱚ ᱩᱢᱼ ᱰᱟᱹᱵᱽᱨᱟᱹ ᱫᱤᱱ ᱛᱟᱦᱮᱱᱟ᱾ ᱢᱟᱱᱰᱣᱟ ᱦᱚᱴᱚ ᱠᱟᱜᱼᱟ ᱞᱮ ᱫᱟᱫᱟ ᱛᱟᱠᱚ ᱠᱚ ᱟᱨ ᱫᱚᱥᱟᱨ ᱫᱤᱱ ᱫᱚ ᱩᱢ ᱥᱟᱯᱷᱟ ᱠᱟᱛᱮ ᱮᱱᱮᱡ ᱥᱮᱨᱮᱧᱟ ᱡᱟᱦᱮᱨ ᱵᱩᱴᱟᱹᱨᱮ ᱵᱟᱦᱟ ᱟᱛᱟᱝ ᱞᱮ ᱪᱟᱞᱟᱜᱼᱟ
ᱟᱞᱮ ᱥᱮᱱ ᱦᱚᱸ ᱚᱱᱠᱟᱜᱮ
ᱟᱪᱪᱷᱟ
ᱢᱟᱱᱮ ᱩᱢ ᱦᱤᱞᱳᱜ ᱫᱚ ᱡᱟᱦᱟᱸ ᱦᱮᱸ ᱩᱱ ᱦᱤᱞᱚᱜ ᱫᱚ ᱡᱟᱦᱟᱸ ᱚᱱᱮ ᱛᱤᱠᱤ ᱥᱚᱵᱚᱫ ᱠᱚ ᱛᱟᱯᱚᱨᱮ ᱚᱲᱟᱜ ᱠᱚ ᱪᱷᱚᱸᱪ ᱪᱷᱚᱲᱟ ᱠᱟᱛᱮᱫ ᱚᱱᱮ ᱡᱟᱦᱮᱨ ᱨᱮᱠᱚ ᱤᱭᱟᱹᱭ ᱪᱷᱟᱢᱰᱟ ᱠᱚ ᱡᱩᱛ ᱡᱟᱦᱟᱸ ᱢᱟᱱᱰᱣᱟ
ᱦᱳᱭ
ᱛᱟᱨᱯᱚᱨᱮ ᱫᱚᱥᱟᱨ ᱫᱤᱱ ᱦᱤᱞᱳᱜ ᱦᱚᱸ ᱚᱱᱠᱟᱜᱮ ᱱᱟᱭᱠᱮ ᱵᱟᱠᱷᱳᱚᱞ ᱪᱟᱞᱟᱣ ᱠᱟᱛᱮᱜ ᱡᱟᱦᱮᱨ ᱛᱮ ᱪᱟᱞᱟᱣ ᱦᱩᱭᱩᱜᱼᱟ᱾ ᱮᱱᱮᱡ ᱮᱱᱮᱡ ᱛᱮ ᱛᱟᱯᱚᱨᱮ ᱯᱩᱡᱟᱹ ᱵᱟᱲᱟ ᱠᱚ ᱦᱩᱭᱩᱜᱼᱟ ᱛᱟᱯᱚᱨᱮ ᱟᱵᱟᱨ ᱟᱭᱩᱵ ᱵᱮᱲᱟ ᱚᱱᱠᱟ ᱜᱮ ᱱᱟᱭᱠᱮ ᱟᱜᱩᱭᱮ ᱦᱩᱭᱩᱜᱼᱟ᱾ ᱟᱨ ᱫᱚᱥᱟᱨ ᱫᱤᱱ ᱦᱤᱞᱳᱜ ᱫᱚ ᱡᱟᱞᱮ
ᱦᱳᱭ
ᱟᱯᱮᱥᱮᱱ ᱦᱚᱸ ᱚᱱᱠᱟ ᱜᱮ ᱦᱩᱭᱩᱜᱼᱟ
ᱦᱳᱭ ᱚᱱᱠᱟ ᱜᱮ ᱦᱩᱭᱩᱜ ᱟ ᱟᱞᱮᱥᱮᱫ ᱦᱚᱸ
ᱚ
ᱢᱚᱡᱽ ᱜᱮ ᱵᱩᱡᱩᱜ ᱛᱟᱦᱮᱱᱟ ᱮᱱᱮᱡ ᱥᱮᱨᱮᱧ ᱠᱚ ᱦᱩᱭᱩᱜᱼᱟ ᱮᱠᱫᱚᱢ ᱡᱚᱛᱚ ᱦᱚᱲ ᱥᱟᱹᱲᱤ ᱵᱟᱸᱫᱮ ᱠᱟᱛᱮᱫ ᱫᱷᱩᱛᱤ ᱠᱟᱛᱮᱫ ᱞᱮ ᱪᱟᱞᱟᱜ ᱛᱟᱦᱮᱱᱟ᱾
ᱦᱳᱭ ᱦᱳᱭ ᱦᱳᱭ ᱥᱟᱹᱲᱤ ᱵᱟᱸᱫᱮ ᱠᱟᱛᱮᱫ ᱜᱮ ᱦᱮᱸ ᱛᱟᱯᱚᱨᱮ ᱟᱵᱟᱨ ᱠᱩᱞᱦᱤ ᱠᱚ ᱡᱩᱫᱤ ᱢᱟᱱᱮ ᱞᱟᱹᱴᱩ ᱧᱚᱜ ᱛᱟᱦᱮᱱᱟ ᱟᱵᱟᱨ ᱟᱨᱚ ᱨᱟᱹᱥᱠᱟᱹ ᱵᱩᱡᱷᱟᱹᱜᱼᱟ᱾
ᱦᱮᱸ ᱨᱟᱹᱥᱠᱟᱹ ᱜᱮ ᱞᱟᱹᱴᱩ ᱜᱮᱭᱟ ᱟᱞᱮ ᱠᱩᱞᱦᱤ ᱫᱚ ᱟᱹᱰᱤ ᱡᱟᱹᱥᱛᱤ ᱜᱮ ᱞᱟᱹᱴᱩ ᱜᱮᱭᱟ
ᱚ ᱟᱞᱮ ᱫᱚ ᱛᱟᱹᱣ ᱩᱱᱟᱹᱜ ᱵᱟᱝ ᱞᱟᱹᱴᱩ ᱜᱮᱭᱟ ᱠᱟᱹᱴᱤᱡ ᱧᱚᱜ ᱜᱮᱭᱟ
ᱦᱮᱸ ᱦᱮᱸ
ᱛᱟᱦᱚᱞᱮ ᱟᱯᱮ ᱚᱱᱛᱮ ᱥᱚᱨᱦᱟᱭ ᱠᱚ ᱦᱩᱭᱩᱜ ᱜᱮᱭᱟ ᱥᱮ ᱵᱟᱝ?
ᱦᱩᱭᱩᱜ ᱜᱮᱭᱟ ᱥᱚᱨᱦᱟᱭ ᱥᱚᱨᱦᱟᱭ ᱦᱚᱸ ᱟᱹᱰᱤ ᱢᱚᱡᱽ ᱜᱮᱞᱮ ᱢᱟᱱᱟᱣ ᱛᱟᱦᱮᱱᱟ
ᱥᱚᱨᱦᱟᱭ ᱫᱚ ᱛᱤᱱᱟᱹᱜ ᱫᱤᱱ ᱯᱮ ᱢᱟᱱᱟᱣ ᱜᱮᱭᱟᱯᱮ ᱚᱱᱛᱮ ᱫᱚ
ᱟᱞᱮ ᱫᱚ ᱥᱚᱨᱦᱟᱭ ᱫᱚ ᱢᱚᱬᱮ ᱫᱤᱱ ᱞᱮᱮ ᱢᱟᱱᱟᱣ ᱛᱟᱦᱮᱱᱟ᱾ ᱮᱦᱚᱵ ᱫᱤᱱ ᱫᱚ ᱩᱢ ᱫᱤᱱ ᱞᱮ ᱫᱚᱦᱚᱭ ᱛᱟᱦᱮᱱᱟ ᱤᱱᱟᱹ ᱦᱤᱞᱳᱜ ᱫᱚ ᱠᱤᱪᱨᱤᱡ ᱠᱚ ᱥᱚᱵᱚᱜ ᱵᱟᱲᱟ ᱠᱟᱛᱮᱱ ᱚᱲᱟᱜ ᱠᱚ ᱪᱷᱚᱸᱪ ᱪᱷᱚᱵᱚᱨ ᱵᱟᱲᱟ ᱠᱟᱛᱮᱱ ᱟᱨ ᱫᱚᱥᱟᱨ ᱦᱤᱞᱳᱜ ᱫᱚ ᱵᱚᱸᱜᱟᱜ ᱫᱤᱱ ᱞᱮ ᱢᱮᱛᱟᱜ ᱛᱟᱦᱮᱱᱟ ᱤᱱᱟᱹ ᱦᱤᱞᱳᱜ ᱫᱚᱞᱮ ᱵᱚᱸᱜᱟᱜᱼᱟ
ᱦᱮᱸ
ᱟᱨ ᱤᱱᱟᱹ ᱠᱷᱚᱡ ᱵᱟᱫᱽ ᱫᱚ ᱠᱷᱩᱱᱴᱟᱹᱣ ᱫᱤᱱ ᱠᱟᱱ ᱛᱟᱞᱮᱭᱟ ᱰᱟᱹᱝᱨᱤ ᱠᱚ ᱠᱷᱩᱱᱴᱟᱹᱣ ᱠᱚᱣᱟᱞᱮ ᱠᱩᱞᱦᱤ ᱨᱮ ᱩᱱᱠᱩ ᱡᱟᱶᱟᱭ ᱛᱟᱠᱚ ᱠᱚᱠᱚ ᱦᱮᱡ ᱠᱚᱜᱼᱟ ᱩᱱᱠᱩ ᱠᱚᱠᱚ ᱥᱟᱨᱦᱟᱣ ᱠᱚ ᱛᱟᱦᱮᱱᱟ
ᱦᱳᱭ ᱦᱳᱭ
ᱩᱱᱠᱩ ᱞᱟᱹᱜᱤᱫ ᱛᱮ ᱮᱸᱻ ᱤᱭᱟᱹ ᱠᱚ ᱛᱟᱦᱮᱱᱟ ᱢᱟᱱᱮ ᱮᱢᱟ ᱠᱚ ᱛᱟᱦᱮᱱᱟᱠᱚ ᱫᱷᱩᱛᱤ ᱠᱚ ᱤᱭᱟᱹ ᱠᱚ ᱟᱨ ᱪᱟᱨᱦᱟᱣᱤ ᱞᱟᱹᱜᱤᱫ ᱛᱮ ᱜᱚᱜᱚ ᱛᱟᱠᱚ ᱦᱚᱸ ᱦᱟᱴᱟᱜ ᱛᱮ ᱪᱩᱢᱟᱹᱲ ᱟᱠᱚ ᱛᱟᱦᱮᱱᱟᱞᱮ
ᱦᱳᱭ ᱪᱩᱢᱟᱹᱲᱟ ᱠᱚᱫᱚ ᱫᱚᱨᱠᱟᱨ ᱜᱮ
ᱦᱮᱸ ᱤᱱᱟᱹ ᱠᱮ ᱵᱟᱫ ᱫᱚ ᱤᱭᱟᱹ ᱫᱤᱱ ᱠᱟᱱ ᱛᱟᱞᱮᱭᱟ ᱢᱟᱱᱮ ᱦᱟᱹᱠᱩ ᱠᱟᱴᱠᱚᱢ ᱛᱮᱥᱟᱨ ᱫᱤᱱ ᱫᱚ ᱥᱟᱠᱨᱟᱛ
ᱦᱩᱸ ᱱᱮᱛᱟᱨ ᱢᱟ ᱡᱟ ᱼᱼ ᱯᱮ ᱫᱤᱱ ᱜᱮᱠᱚ ᱢᱟᱱᱟᱣᱮᱫ ᱠᱟᱱ ᱢᱚᱬᱮ ᱫᱤᱱ ᱫᱚ ᱛᱟᱹᱣ ᱩᱱᱟᱹᱜ ᱵᱟᱠᱚ ᱢᱟᱱᱟᱣᱮᱫᱟ ᱠᱤᱪᱷᱩ ᱠᱤᱪᱷᱩ ᱟᱹᱛᱳ ᱠᱚᱨᱮ ᱫᱚ
ᱵᱟᱝ ᱟᱞᱮ ᱥᱮᱫ ᱫᱚ ᱢᱚᱬᱮ ᱫᱤᱱ ᱜᱮᱞᱮ ᱢᱟᱱᱟᱣ ᱛᱟᱦᱮᱱᱟ ᱦᱚᱨ ᱥᱟᱞ ᱜᱮ ᱵᱚᱞᱮ ᱢᱚᱬᱮ ᱫᱤᱱ ᱜᱮᱞᱮ ᱢᱟᱱᱟᱣᱟ ᱟᱹᱜᱩ ᱼᱼ ᱠᱟᱫᱟ ᱩᱱᱟᱹᱜ
ᱦᱳᱭ ᱢᱟᱱᱟ ᱟᱨ ᱢᱟᱱᱟᱣ ᱤᱫᱤᱜᱮ ᱞᱟᱹᱠᱛᱤ ᱠᱟᱱ ᱜᱮᱭᱟ ᱡᱮᱦᱮ ᱼᱼ ᱛᱚ ᱟᱵᱚᱣᱟᱜ ᱯᱟᱹᱦᱤᱞ ᱠᱷᱚᱱ ᱠᱚ ᱢᱟᱱᱟᱣ ᱟᱹᱜᱩ ᱠᱟᱫᱟ.
ᱚᱸᱻᱚᱸ
ᱟᱫᱚ ᱠᱤᱪᱷᱩ ᱠᱤᱪᱷᱩ ᱟᱛᱳ ᱨᱮ ᱢᱟᱱᱮ ᱚᱱᱠᱟ ᱧᱮᱞᱚᱜᱚᱜ ᱠᱟᱱᱟ ᱵᱟᱨᱯᱮ ᱫᱤᱱ ᱠᱚ ᱢᱟᱱᱟᱣᱫᱟ
ᱮᱱᱮᱡ ᱥᱮᱨᱮᱧ ᱨᱟᱹᱥᱠᱟᱹ ᱚᱱᱟ ᱜᱮ ᱢᱚᱡᱽ ᱛᱟᱦᱮᱱᱟ
ᱦᱳᱭ
ᱟᱞᱮ ᱥᱮᱫ ᱫᱚ ᱠᱩᱞᱦᱤ ᱠᱚ ᱥᱟᱡᱟᱣᱟ ᱮᱫᱚᱢ ᱥᱚᱦᱚᱨᱟᱭ ᱨᱮ
ᱥᱚᱦᱚᱨᱟᱭ ᱨᱮᱜᱮ ᱛᱚ ᱟᱵᱚ ᱠᱚ ᱞᱟᱹᱭᱟ ᱢᱟᱨᱟᱝ ᱯᱚᱨᱚᱵᱽ ᱛᱟᱵᱚᱱ
ᱦᱩᱢᱻ ᱡᱚᱛᱚ ᱠᱷᱚᱡ
ᱥᱟᱶᱛᱟ ᱥᱚᱢᱟᱱ ᱱᱚᱣᱟ ᱢᱟᱱᱮ ᱟᱵᱚ ᱥᱟᱶᱛᱟ ᱥᱚᱢᱟᱡᱽ ᱨᱮ
ᱦᱳᱭ
ᱚᱱᱟᱜᱮ ᱡᱩᱫᱤ ᱵᱟᱵᱚᱱ ᱢᱟᱱᱟᱣᱟ
ᱵᱷᱟᱞᱮ ᱴᱷᱤᱡ ᱦᱮᱸ ᱢᱮᱱᱫᱟᱹᱧ ᱵᱷᱟᱞᱮ ᱴᱷᱤᱠ ᱨᱚᱲ ᱵᱟᱝ ᱟᱸᱡᱚᱢ ᱴᱷᱤᱠᱟᱹᱜ ᱠᱟᱱᱟ
ᱪᱟᱞᱟᱜ ᱠᱟᱱᱟ ᱢᱚᱡ ᱛᱮᱢ
ᱦᱮᱸ ᱱᱤᱛᱳᱜᱱᱟ ᱟᱸᱡᱚᱢᱚᱜ ᱠᱟᱱᱟ ᱠᱚᱛᱮᱠ ᱥᱚᱢᱚᱭ ᱫᱚ ᱵᱷᱟᱞᱮ ᱴᱷᱤᱠ ᱢᱚᱸᱡᱽ ᱦᱳᱭ ᱵᱟᱝ ᱟᱸᱡᱚᱢ ᱴᱷᱤᱠᱟᱹᱜ ᱠᱟᱱᱟ
ᱦᱮᱞᱳ
ᱦᱮᱸ ᱱᱤᱛᱚᱜ ᱫᱚ ᱟᱸᱡᱚᱢᱚᱜ ᱠᱟᱱᱟ
ᱟᱸᱡᱚᱢᱚᱜ ᱠᱟᱱᱟ ᱢᱮᱱᱫᱟᱞᱤᱧ ᱟᱯᱮ ᱥᱮᱱ ᱫᱚ ᱛᱚᱵᱮ
ᱟᱞᱮ ᱥᱮᱱᱟᱜ ᱵᱟᱯᱞᱟ ᱢᱟ ᱟᱨ ᱱᱮᱛᱟᱨ ᱫᱚ ᱱᱚᱝᱠᱟ ᱵᱤᱥᱤ ᱱᱤᱡᱮ ᱛᱮᱜᱮ ᱠᱚ ᱪᱟᱞᱟᱜ ᱠᱟᱱᱟ ᱦᱮᱸ ᱟᱫᱚ ᱵᱟᱝ ᱦᱳᱭᱳᱜ ᱠᱟᱱᱟ ᱱᱮᱛᱟᱨ ᱫᱚ
ᱟᱪᱪᱷᱟ ᱵᱟᱝ ᱦᱩᱭᱩᱜ ᱠᱟᱱᱟ
ᱦᱳᱭ
ᱪᱟᱵᱟ ᱵᱟᱲᱟᱭᱱᱟ ᱵᱟᱝ?
ᱦᱮᱸ ᱱᱚᱝᱠᱟ ᱡᱟᱦᱟᱸ ᱧᱮᱞ ᱧᱮᱯᱮᱞ ᱵᱟᱯᱞᱟ ᱠᱚ ᱛᱟᱦᱮᱸ ᱠᱟᱱᱟ
ᱟᱪᱪᱷᱟ
ᱟᱯᱮᱥᱮᱱ ᱫᱚ ᱚᱠᱟᱞᱮᱠᱟ ᱦᱳᱭᱳᱜ ᱠᱟᱱᱟ?
ᱟᱞᱮᱥᱮᱫ ᱫᱚ ᱱᱤᱛᱚᱝ ᱦᱚᱸ ᱠᱤᱪᱷᱩ ᱠᱤᱪᱷᱩ ᱡᱟᱜᱟ ᱨᱮᱫᱚ ᱦᱩᱭᱩᱜ ᱠᱟᱱ ᱜᱮᱭᱟ ᱵᱟᱯᱞᱟ ᱠᱚ ᱪᱟᱞᱟᱜ ᱠᱟᱱ ᱜᱮᱭᱟ
ᱧᱮᱞ ᱧᱮᱯᱮᱞ ᱠᱟᱛᱮ ᱵᱟᱝ
ᱦᱮᱸ ᱧᱮᱞ ᱧᱮᱯᱮᱞ ᱠᱟᱛᱮᱱ ᱵᱟᱯᱞᱟ ᱠᱩ ᱦᱩᱭ ᱵᱟᱲᱟᱜ ᱠᱟᱱ ᱜᱮᱭᱟ ᱛᱟᱦᱚᱞᱮ ᱟᱯᱮ ᱥᱮᱫ ᱫᱚ, ᱛᱤᱱᱟᱹᱜ ᱫᱤᱱ ᱯᱮ ᱵᱟᱯᱞᱟᱜ ᱛᱟᱦᱮᱱᱟ?
ᱟᱞᱮ ᱥᱮᱱ ᱫᱚ ᱢᱤᱫ ᱫᱤᱱ ᱜᱮ ᱥᱟᱵ ᱠᱟᱜ ᱢᱮᱸ ᱡᱮ ᱫᱤᱱ ᱡᱟᱣᱟᱭ ᱦᱤᱡᱩᱜ-ᱟ ᱮᱱ ᱦᱤᱞᱳᱜ ᱜᱮ ᱢᱟᱱᱮ ᱥᱩᱱᱩᱢ ᱥᱟᱥᱟᱝ ᱠᱚ ᱚᱡᱚᱜ ᱠᱮᱫᱮ ᱜᱮ ᱟᱨ ᱟᱭᱩᱵ ᱵᱮᱲᱟ ᱡᱟᱣᱟᱭ ᱦᱮᱡ ᱮᱱ ᱜᱮ ᱟᱨ ᱱᱚᱝᱠᱟ ᱥᱤᱸᱫᱽᱨᱟᱹᱫᱟᱱ ᱦᱳᱭ ᱠᱟᱛᱮᱜ ᱫᱚᱥᱟᱨ ᱦᱤᱞᱳᱜ ᱥᱮᱛᱟᱜ ᱵᱮᱲᱟ ᱠᱚ ᱵᱤᱫᱟᱹᱭ ᱠᱤᱱᱟ
ᱟᱪᱷᱟ
ᱠᱩᱲᱤ ᱚᱲᱟᱜ ᱨᱮ ᱫᱚ ᱚᱱᱠᱟᱱ ᱛᱟᱨᱯᱚ ᱨᱮ ᱠᱚᱲᱟ ᱚᱲᱟᱜ ᱨᱮᱫᱚ ᱮᱜ ᱦᱮᱸ ᱢᱤᱫ ᱫᱤᱱ ᱜᱮ ᱟᱯᱮ ᱚᱱᱛᱮ ᱫᱚ
ᱟᱞᱮ ᱥᱮᱱ ᱫᱚ ᱱᱚᱝᱠᱟ ᱠᱤᱪᱷᱩ ᱠᱤᱪᱷᱩ ᱦᱚᱲ ᱫᱚ ᱵᱟᱨ ᱫᱤᱱ ᱦᱚᱸ ᱠᱚ ᱵᱟᱯᱞᱟᱜ ᱠᱟᱱᱟ ᱠᱤᱪᱷᱩ ᱠᱤᱪᱷᱩ ᱦᱚᱲ ᱫᱚ ᱯᱮ ᱫᱤᱱ ᱦᱚᱸ ᱠᱚ ᱵᱟᱯᱞᱟᱜ ᱠᱟᱱᱟ ᱢᱟᱱᱮ ᱚᱱᱠᱟ ᱡᱟᱦᱟᱭ ᱤᱥᱯᱤᱰ ᱫᱟᱲᱤᱭᱟᱜ-ᱟ ᱛᱚ ᱩᱱᱠᱩ ᱫᱚ ᱵᱟᱨ ᱫᱤᱱ ᱨᱮ ᱠᱚ ᱯᱟᱨᱚᱢ ᱫᱟ ᱟᱨ ᱡᱟᱦᱟᱭ ᱵᱟᱠᱚ ᱤᱥᱯᱤᱴ ᱮᱫᱟᱹ ᱩᱱᱠᱩ ᱫᱚ ᱯᱮ ᱫᱤᱱ ᱠᱚ ᱞᱟᱜᱟᱣ ᱮᱫᱟᱹ
ᱟᱫᱚ ᱯᱮ ᱫᱤᱱ ᱫᱚ ᱪᱮᱫ ᱠᱚᱠᱚ ᱪᱤᱠᱟ ᱭᱮᱫᱟᱹ
ᱮ ᱢᱟᱸᱰᱣᱟᱭ ᱭᱮᱫᱟᱞᱮ ᱢᱤᱫ ᱫᱤᱱ ᱤᱱᱟ ᱦᱤᱞᱳᱜ ᱫᱚ ᱢᱟᱸᱰᱣᱟ ᱠᱮᱫᱟᱞᱮ ᱢᱟᱸᱰᱣᱟ ᱠᱷᱩᱱᱴᱤ ᱠᱚ ᱵᱤᱫ ᱵᱟᱲᱟ ᱠᱮᱫ ᱠᱮᱫᱟ ᱢᱟᱛᱠᱚᱢ ᱰᱟᱹᱨ ᱠᱚ
ᱦᱳᱭ
ᱥᱟᱨᱡᱚᱢ ᱰᱟᱹᱨ ᱠᱚ, ᱮᱱᱟ ᱦᱤᱞᱳᱜ ᱫᱚ, ᱟᱨ ᱧᱤᱫᱟᱹ ᱥᱮᱱ ᱥᱩᱱᱩᱢ ᱥᱟᱥᱟᱝ ᱠᱚ ᱚᱡᱚ ᱜᱮᱭᱟ᱾ ᱟᱨ ᱫᱚᱥᱟᱨ ᱦᱤᱞᱳᱜ ᱠᱚ ᱵᱟᱹᱨᱭᱟᱹᱛ ᱠᱚᱠᱚ ᱦᱤᱡᱩᱜ-ᱟ
ᱦᱮᱸ
ᱵᱟᱹᱨᱭᱟᱹᱛ ᱠᱚᱠᱚ ᱦᱤᱡᱩᱜ-ᱟ ᱫᱟᱜ ᱠᱚ ᱵᱟᱯᱞᱟ ᱵᱟᱲᱟ ᱠᱟᱛᱮᱫ ᱵᱟᱯᱞᱟ ᱠᱚ ᱦᱩᱭ ᱵᱟᱲᱟ ᱠᱟᱛᱮᱫ ᱤᱱᱟᱹ ᱦᱤᱞᱳᱜ ᱫᱚ ᱪᱮᱫ ᱦᱚᱸ ᱵᱟᱝ ᱦᱩᱭᱩᱜ-ᱟ
ᱚ ᱢᱟᱱᱮ ᱮᱱᱦᱤᱞᱳᱜ ᱫᱚ ᱥᱩᱫᱩ ᱵᱟᱹᱨᱭᱟᱹᱛ ᱠᱚᱠᱚ ᱦᱤᱡᱩᱜ-ᱟ?
ᱦᱮᱸ ᱵᱟᱹᱨᱭᱟᱹᱛ ᱠᱚᱠᱚ ᱦᱤᱡᱩᱜ-ᱟ ᱠᱷᱟᱞᱤ ᱵᱟᱯᱞᱟ ᱦᱩᱭᱩᱜ-ᱟ ᱵᱟᱥ
ᱚ ᱚ
ᱟᱨ ᱫᱚᱥᱟᱨ ᱦᱤᱞᱳᱜ ᱫᱚ ᱠᱩ ᱢᱟᱱᱮ ᱩᱜᱠᱩ ᱠᱟᱹᱥᱤ ᱠᱚ ᱢᱟᱜ ᱵᱟᱲᱟ ᱠᱟᱛᱮᱫ ᱵᱟᱸᱫᱟ ᱦᱚᱯᱚᱱ ᱫᱩᱲᱩᱵ ᱠᱟᱛᱮᱢ ᱤᱱᱟ ᱠᱚ ᱵᱤᱫᱟᱹ ᱵᱟᱲᱟ ᱚᱱᱮ ᱚᱱᱠᱟ
ᱱᱚᱣᱟ ᱫᱚ ᱤᱭᱟᱹ ᱠᱩᱲᱤ ᱵᱟᱯᱞᱟᱜ ᱨᱮ᱾
ᱦᱮᱸ ᱠᱩᱲᱤ, ᱵᱟᱯᱞᱟ ᱨᱮᱱᱟᱜ ᱠᱟᱱᱟ᱾
ᱚ ᱟᱨ ᱠᱚᱲᱟ ᱜᱤᱫᱽᱨᱟᱹ ᱣᱟᱜ ᱫᱚ ᱛᱤᱱᱟᱹᱜ ᱫᱤᱱ?
ᱠᱚᱲᱟ ᱜᱤᱫᱽᱨᱟᱹᱣᱟᱜ ᱫᱚ, ᱵᱟᱨ ᱫᱤᱱ ᱜᱮ ᱞᱟᱜᱟᱜ-ᱟ᱾
ᱦᱮᱸ
ᱠᱚᱲᱟ ᱜᱤᱫᱽᱨᱟᱹ ᱣᱟᱜ ᱫᱚ
ᱦᱳᱭ ᱱᱚᱱ ᱛᱮ ᱦᱚᱸ ᱚᱱᱟ ᱫᱚ ᱵᱟᱨ ᱫᱤᱱ ᱜᱮ ᱢᱤᱫ ᱫᱤᱱ ᱫᱚ ᱢᱟᱱᱮ ᱚᱱᱮ ᱦᱮᱸ ᱵᱟᱹᱨᱭᱟᱹᱛ ᱚᱜ ᱠᱚ ᱪᱟᱞᱟᱜ-ᱟ ᱥᱩᱱᱩᱢ ᱥᱟᱥᱟᱝ ᱠᱚ ᱚᱡᱚᱜ ᱠᱟᱛᱮᱫ
ᱦᱩ
ᱟᱨ ᱫᱚᱥᱟᱨ ᱫᱤᱱ ᱦᱤᱞᱳᱜ ᱫᱚ, ᱚᱱᱮ ᱵᱟᱦᱩ ᱟᱛᱮᱜ ᱦᱤᱡᱩᱜ-ᱟ᱾ ᱵᱟᱸᱫᱟ ᱯᱚᱱ ᱠᱚᱠᱚ ᱫᱩᱲᱩᱵ ᱠᱤᱱᱟ
ᱟᱸᱪᱷᱟ
ᱟᱨ ᱠᱩᱲᱤ ᱜᱤᱫᱽᱨᱟᱹ ᱣᱟᱜ ᱫᱚ ᱢᱤᱫ ᱫᱤᱱ ᱛᱮ ᱜᱮ ᱯᱟᱨᱚᱢᱚᱜ ᱠᱟᱱᱟ
ᱟᱪᱪᱷᱟ ᱛᱟᱦᱟᱞᱮ ᱟᱯᱮ ᱥᱮᱫ ᱫᱚ ᱛᱷᱚᱲᱟ ᱡᱚᱞᱫᱤ ᱧᱚᱜ ᱜᱮᱯᱮ ᱵᱟᱯᱞᱟᱜ ᱠᱟᱱᱟ, ᱥᱚᱴ ᱢᱟᱪᱷᱟ ᱧᱚᱜ ᱛᱮ, ᱟᱞᱮ ᱥᱮᱫ ᱫᱚ ᱛᱷᱚᱲᱟ ᱫᱤᱨᱤ ᱧᱚᱜ ᱠᱟᱛᱮ ᱦᱩᱭᱩᱜ ᱠᱟᱱᱟ ᱵᱚᱞᱮ
ᱦᱳᱭ ᱦᱳᱭ ᱦᱳᱭ ᱟᱯᱮ ᱫᱚ ᱚᱠᱟ ᱱᱟᱠᱷᱟ ᱯᱮ ᱯᱟᱲᱟᱜ ᱠᱟᱱᱟ
ᱟᱞᱮ ᱫᱚ ᱱᱚᱣᱟ ᱡᱷᱟᱨᱠᱷᱚᱱᱰ
ᱚ